ᱦᱮᱞᱳ
ᱦᱮᱸ ᱡᱚᱦᱟᱨ ᱜᱮ ᱡᱚᱦᱟᱨ ᱜᱮ
ᱱᱟᱯᱟᱭ ᱜᱮᱛᱚ
ᱦᱚᱭ ᱦᱚᱭ ᱱᱟᱯᱟᱭ ᱵᱟᱲᱟ ᱜᱮ ᱦᱟᱸᱜ ᱱᱤᱛ ᱫᱚ ᱟᱯᱮ ᱠᱚᱜᱮ
ᱦᱮ ᱱᱟᱯᱟᱭ ᱵᱟᱲᱟ ᱜᱮ
ᱟᱪᱪᱷᱟ ᱟᱪᱪᱷᱟ ᱟᱪᱪᱷᱟ ᱪᱮᱫ ᱠᱚ ᱪᱤᱠᱟ ᱵᱟᱲᱟ ᱦᱩᱭᱩᱜ ᱠᱟᱱᱟ ᱛᱚᱵᱮ
ᱪᱮᱠᱟ ᱵᱟᱲᱟ ᱦᱚᱸ ᱵᱟᱝ ᱚᱲᱟᱜ ᱨᱮ ᱫᱩᱲᱩᱵ ᱦᱩᱭ ᱠᱟᱱᱟ
ᱟᱪᱪᱷᱟ ᱟᱪᱪᱷᱟ
ᱟᱵᱤᱱ ᱪᱮᱫ ᱠᱚᱵᱮᱱ ᱪᱤᱠᱟᱹᱭᱫᱟ
ᱟᱹᱞᱤᱧ ᱫᱚ ᱦᱟᱸᱜ ᱫᱩᱲᱩᱵ ᱵᱟᱲᱟ ᱦᱩᱭ ᱵᱟᱲᱟ ᱟᱠᱟᱱᱟ ᱦᱟᱸᱜ ᱱᱤᱛ ᱫᱚ ᱦᱟᱸᱜ
ᱚ
ᱦᱳᱭ ᱦᱳ
ᱪᱮᱫ ᱠᱚᱵᱤᱱ ᱠᱟᱹᱢᱤ ᱵᱟᱲᱟᱭᱮᱫᱟ ᱛᱟᱦᱚᱞᱮ
ᱠᱟᱹᱢᱤ ᱵᱟᱲᱟᱭ ᱫᱚ ᱦᱟᱸᱜ ᱛᱤᱦᱤᱧ ᱠᱷᱚᱱ ᱜᱮ ᱮᱛᱚᱦᱚᱵ ᱦᱩᱭ ᱟᱠᱟᱱᱟ ᱦᱟᱸᱜ ᱦᱩᱲᱩ ᱨᱚᱦᱚᱭ ᱠᱚ ᱥᱟᱶᱛᱮ ᱞᱟᱦᱟ ᱧᱚᱜ ᱛᱮᱢᱟ ᱫᱟᱜ ᱢᱟ ᱵᱟᱭ ᱫᱟᱜ ᱮᱫ ᱠᱟᱱ ᱛᱟᱦᱮᱱᱟ ᱛᱚ ᱚᱱᱟ ᱠᱷᱟᱹᱛᱤᱨ ᱛᱮ
ᱵᱟᱝ ᱦᱩᱭ ᱵᱟᱲᱟᱜ ᱠᱟᱱ ᱛᱟᱦᱮᱱᱟ ᱛᱤᱦᱤᱧ ᱠᱷᱚᱱ ᱫᱟᱜᱼ ᱮ ᱫᱟᱜ ᱠᱮᱫ ᱠᱷᱟᱹᱛᱤᱨ ᱛᱮ ᱦᱚᱞᱟ ᱟᱭᱩᱵ ᱛᱚ ᱛᱮᱦᱮᱧ ᱠᱷᱚᱱ ᱫᱚ ᱮᱛᱚᱦᱚᱵ ᱦᱩᱭ ᱱᱟ ᱦᱟᱜ ᱨᱚᱦᱚᱭ ᱠᱚ
ᱟᱞᱮᱥᱮᱫ ᱫᱚ ᱛᱟᱦᱮᱱᱮ ᱫᱟᱜ ᱫᱟ
ᱟᱪᱪᱷᱟ ᱟᱪᱪᱷᱟ ᱦᱚᱞᱟ ᱦᱚᱞᱟ ᱠᱚᱫᱚ ᱟᱹᱭᱩᱵ
ᱵᱟᱝ ᱵᱟᱝᱜᱮ ᱵᱟᱝᱜᱮ ᱛᱟᱦᱮᱱ ᱮᱭ ᱪᱟᱨᱴᱟ ᱥᱮᱫ ᱫᱟᱜ ᱠᱟᱫᱟ
ᱟᱪᱪᱷᱟ ᱟᱪᱪᱷᱟ ᱟᱞᱮ ᱫᱚ ᱦᱟᱸᱜ ᱮ ᱟᱞᱮ ᱥᱮᱫ ᱠᱚᱫᱚ ᱦᱟᱸᱜ ᱱᱚᱝᱠᱟ ᱦᱚᱞᱟ ᱟᱹᱭᱩᱵ ᱠᱷᱚᱡ ᱟᱹᱭᱩᱵ ᱛᱚᱨᱟ ᱠᱷᱚᱱ ᱫᱟᱜ ᱮᱛᱚᱦᱚᱵ ᱠᱟᱛᱮᱫ ᱦᱚᱜᱼᱚᱭ ᱱᱚᱭᱴᱟ ᱜᱟᱱᱮ ᱫᱷᱟᱹᱨᱩᱱ ᱠᱟᱜᱼᱟ ᱦᱟᱸᱜ ᱦᱳᱭ ᱦᱳᱭ
ᱛᱟᱦᱚᱞᱮ ᱪᱮᱫ ᱦᱳᱲᱩ ᱠᱚᱵᱤᱱ ᱨᱚᱦᱚᱭᱮ ᱫᱟ
ᱦᱳᱭ ᱦᱳᱭ ᱮᱛᱚᱦᱚᱵ ᱠᱟᱱᱟ ᱦᱟᱸᱜ ᱦᱩᱲᱩ ᱨᱚᱦᱚᱭ ᱠᱚ
ᱟᱞᱮ ᱥᱮᱫ ᱫᱚ ᱱᱤᱛ ᱚᱵᱽᱫᱤ ᱛᱚ ᱵᱟᱝᱟ
ᱟᱪᱪᱷᱟ ᱟᱪᱪᱷᱟ
ᱮ ᱛᱚᱞᱟ ᱠᱚᱠᱚ ᱮᱢ ᱟᱠᱟᱫᱟ ᱦᱟᱸᱜ
ᱟᱪᱪᱷᱟ ᱟᱪᱪᱷᱟ ᱛᱚᱵᱮ ᱞᱟᱦᱟ ᱞᱟᱦᱟ ᱫᱟᱜ ᱨᱮᱫᱚ ᱯᱮ ᱨᱚᱦᱚᱭ ᱵᱟᱲᱟ ᱠᱮᱫᱟ ᱛᱟᱦᱚᱞᱮ
ᱦᱮᱸ ᱵ ᱦᱩᱭᱟᱠ ᱞᱟᱦᱟ ᱫᱟᱱᱟᱜ ᱫᱚ ᱦᱚᱜᱚᱭ ᱱᱤᱛᱚᱜ ᱪᱮᱫ ᱠᱚ ᱞᱟᱹᱭᱟ ᱤᱧ ᱦᱚᱸ ᱵᱟᱹᱧ ᱵᱟᱲᱟᱭ ᱜᱮᱭᱟ ᱵᱚᱨᱟ ᱥᱮ ᱟᱢᱚᱱ ᱠᱚ ᱞᱟ. ᱭᱟᱜ ᱜᱮᱭᱟ
ᱪᱮᱫ ᱵᱟᱢ ᱞᱟᱹᱭᱮᱫ ᱠᱟᱱ
ᱟᱨ ᱱᱚᱛᱮ ᱫᱚ ᱵᱟᱨ ᱥᱤᱡᱤᱱ ᱜᱮ ᱦᱳᱭᱳᱜ ᱜᱮᱭᱟ ᱟᱞᱮᱥᱮᱫ ᱫᱚ ᱟᱨ ᱪᱮᱫ ᱪᱟᱥ ᱫᱚ
ᱟᱪᱪᱷᱟ ᱟᱪᱪᱷᱟ ᱟᱪᱪᱷᱟ ᱟᱯᱮ ᱠᱚᱥᱮᱫ ᱫᱚ
ᱦᱳᱭ
ᱟᱪᱪᱷᱟ ᱟᱪᱪᱷᱟ ᱟᱞᱮ ᱠᱚᱥᱮᱡ ᱫᱚ ᱦᱟᱸᱜ ᱱᱚᱛᱮ ᱫᱚ ᱦᱟᱸᱜ ᱚᱱᱠᱟ ᱵᱟᱨ ᱥᱤᱡᱤᱱ ᱦᱩᱲᱩ ᱨᱚᱦᱚᱭ ᱫᱚ ᱦᱟᱸᱜ ᱵᱟᱠᱚ ᱨᱚᱦᱚᱭᱟ ᱱᱚᱛᱮ ᱫᱚ ᱦᱟᱸᱜ ᱮ ᱡᱟᱦᱟᱸ ᱜᱷᱩᱴᱩ ᱫᱤᱱ ᱫᱚ ᱦᱟᱸᱜ ᱡ ᱜᱷᱩᱴᱩ ᱪᱟᱥᱟ ᱱᱚᱣᱟ ᱠᱚᱜᱮ ᱠᱚ ᱪᱟᱥᱟ ᱦᱟᱜ ᱦᱳᱭ ᱦᱳᱭ
ᱛᱟᱦᱚᱞᱮ ᱡᱚᱢ ᱵᱟᱲᱟ ᱠᱮᱫᱟ ᱵᱤᱱ
ᱡᱚᱢ ᱵᱟᱲᱟ ᱫᱚ ᱦᱟᱸᱜ ᱵᱟᱝ ᱦᱩᱭ ᱟᱠᱟᱱᱟ ᱛᱚ ᱤᱥᱤᱱ ᱵᱟᱥᱟᱝ ᱠᱩ ᱦᱩᱭᱩᱜ ᱠᱟᱱᱟ ᱦᱟᱸᱜ ᱟᱹᱵᱤᱱ ᱫᱚᱵᱤᱱ ᱡᱚᱢ ᱵᱟᱲᱟ ᱠᱮᱜᱼᱟ
ᱵᱟᱝ ᱜᱮ
ᱟᱪᱪᱷᱟ ᱟᱪᱪᱷᱟ
ᱮᱱᱟᱝ ᱡᱚᱢ ᱦᱩᱭ ᱟᱠᱟᱱᱟ ᱛᱟᱨᱟᱥᱤᱧ ᱥᱮᱫ ᱠᱟᱹᱡ ᱠᱟᱹᱢᱤ ᱪᱟᱞᱟᱣ ᱦᱩᱭᱱᱟ ᱛᱟᱦᱮᱸᱫ
ᱟᱪᱪᱷᱟ ᱟᱪᱪᱷᱟ ᱟᱹᱞᱤᱧ ᱦᱚᱸ ᱚᱱᱠᱟ ᱟᱞᱮ ᱦᱚᱸ ᱚᱱᱠᱟᱜᱮ ᱚᱱᱠᱟ ᱜᱮ ᱦᱟᱸᱜ ᱠᱟᱹᱢᱤ ᱛᱮᱦᱮᱧ ᱫᱚ ᱟᱹᱰᱤ ᱡᱳᱨ ᱜᱮ ᱛᱟᱦᱮᱸ ᱠᱟᱱᱟ ᱯᱤᱸᱰᱷᱟᱹ ᱟᱲᱤᱠ ᱠᱚ
ᱜᱚᱝᱠᱮ ᱟᱛᱳ ᱫᱤᱥᱚᱢ ᱟᱛᱳ ᱫᱤᱥᱚᱢ ᱥᱮᱫ ᱫᱚ ᱚᱠᱟ ᱥᱮᱫ ᱛᱟᱯᱮ
ᱟᱪᱪᱷᱟ ᱟᱪᱪᱷᱟ ᱟᱛᱩ ᱫᱤᱥᱚᱢ ᱫᱚ ᱦᱟᱸᱜ ᱡᱟᱦᱟᱸ ᱱᱚᱣᱟ ᱮᱯ ᱦᱤᱥᱟᱹᱵᱽ ᱛᱮᱫᱚ ᱵᱟᱝ ᱞᱟᱹᱭ ᱜᱟᱱᱚᱜᱼᱟ ᱵᱚᱞᱮ ᱢᱮᱱᱠᱷᱟᱱ ᱞᱟᱹᱭᱟᱢ ᱠᱟᱹᱱᱟᱹᱧ ᱱᱚᱛᱮ ᱫᱚ ᱦᱟᱸᱜ ᱡᱟᱹᱥᱛᱤ ᱪᱟ ᱠᱷᱤᱛ ᱦᱟᱸᱜ ᱪᱟ ᱠᱚ ᱵᱟᱜᱟᱱ ᱦᱟᱜ ᱡᱟᱹᱥᱛᱤ ᱫᱚ ᱦᱟᱸᱜ
ᱚ ᱛᱟᱦᱚᱞᱮ ᱵᱟᱲᱟᱭ ᱫᱟᱲᱮᱜ ᱠᱟᱱᱟ ᱵᱟ ᱢᱤᱫᱴᱟᱝ ᱜᱤᱫᱽᱨᱟᱹ ᱥᱟᱶᱛᱤᱧ ᱨᱚᱲ ᱠᱮᱫᱟ ᱩᱱᱤ ᱫᱚᱭ ᱞᱟᱹᱭ ᱟᱹᱫᱤᱧᱟ ᱥᱮ ᱚᱱᱟ ᱠᱷᱟᱹᱛᱤᱨ ᱛᱮ ᱤᱧ ᱦᱚᱸᱧ ᱞᱟᱹᱭ ᱵᱟᱦᱟᱛ ᱠᱷᱮ ᱟᱯᱱᱟ ᱥᱚᱵᱽ ᱞᱮ ᱟᱭ ᱦᱚᱸ
ᱦᱳᱭ ᱦᱳᱭ
ᱟᱪᱪᱷᱟ ᱟᱯᱮ ᱠᱚᱥᱮᱫ ᱫᱚ ᱦᱟᱸᱜ ᱪᱮᱫ ᱵᱟᱝ ᱡᱟᱹᱥᱛᱤ
ᱡᱟᱹᱥᱛᱤ ᱫᱚ ᱱᱚᱛᱮ ᱫᱚ ᱵᱟᱝ ᱱᱚᱛᱮ ᱫᱚ ᱦᱩᱲᱩ ᱜᱮ
ᱟᱪᱪᱷᱟ ᱟᱪᱪᱷᱟ ᱟᱪᱪᱷᱟ ᱟᱯᱮ ᱠᱚᱥᱮᱫ ᱫᱚ ᱪᱮᱫ ᱠᱚ ᱫᱟᱨᱮ ᱢᱮᱱᱟᱜᱼᱟ
ᱫᱟᱨᱮ ᱥᱟᱨᱡᱚᱢ ᱫᱟᱨᱮ ᱵᱮᱥᱤ
ᱟᱪᱪᱷᱟ
ᱟᱨ ᱦᱟᱛᱤ ᱢᱟᱛᱚ ᱵᱮᱥᱤ
ᱟᱪᱷᱟ ᱟᱪᱷᱟ ᱟᱪᱪᱷᱟ ᱟᱯᱮ ᱠᱚᱥᱮᱫ ᱫᱚ ᱚᱱᱠᱟ ᱢᱟᱛᱠᱚᱢ ᱫᱟᱨᱮ ᱥᱮ ᱛᱮᱨᱮᱞ ᱫᱟᱨᱮ ᱥᱮ ᱪᱮᱫ ᱠᱚ
ᱦᱮᱸ ᱚᱱᱟ ᱠᱚᱫᱚ ᱱᱟᱢᱚᱜ ᱢᱮᱱᱟᱜ ᱜᱮᱭᱟ
ᱟᱪᱪᱷᱟ ᱟᱪᱪᱷᱟ ᱟᱪᱪᱷᱟ ᱟᱪᱪᱷᱟ ᱱᱟᱥᱮ ᱱᱟᱥᱮ ᱵᱩᱡᱷᱟᱹᱣ ᱧᱟᱢᱚᱜ ᱠᱟᱱᱟ ᱦᱟᱸᱜ, ᱚᱠᱟ ᱮᱨᱤᱭᱟ ᱠᱟᱱᱟ᱾ ᱢᱮᱱᱠᱷᱟᱱ ᱤᱱᱟᱹᱜ ᱴᱷᱤᱠᱟᱹᱱ ᱩᱛᱟᱹᱨ ᱫᱚ ᱵᱟ ᱱᱷᱟᱜ ᱯᱟᱞᱮ᱾
ᱦᱳᱭ᱾
ᱟᱪᱪᱷᱟ ᱟᱪᱪᱷᱟ᱾ ᱟᱪᱪᱷᱟ ᱟᱯᱮ ᱠᱚᱥᱮᱫ ᱫᱚ ᱛᱚᱵᱮ ᱡᱟᱦᱟᱸ ᱜᱩᱲ ᱵᱟᱜᱟᱱ ᱚᱱᱟ ᱠᱚᱫᱚ ᱢᱮᱱᱟᱜ ᱟᱥᱮ ᱵᱟᱝ?
ᱦᱩᱸ ᱵᱟᱜᱟᱱ ᱠᱚᱫᱚ ᱢᱮᱱᱟᱜ ᱜᱮᱭᱟ᱾
ᱟᱪᱪᱷᱟ ᱟᱪᱪᱷᱟ᱾ ᱛᱚᱵᱮ ᱟᱨ ᱜᱚᱰᱟ ᱪᱟᱥᱟ ᱠᱚᱫᱚ ᱪᱮᱫ ᱠᱚᱯᱮ ᱪᱟᱥ ᱵᱟᱲᱟᱭᱮᱫ ᱠᱟᱱᱟ
ᱪᱟᱥ ᱱᱚᱛᱮ ᱦᱳᱲᱩ ᱥᱚᱵᱽᱡᱤ ᱠᱟᱞᱞᱟ
ᱟᱪᱪᱷᱟ ᱟᱞᱮ ᱠᱚ ᱥᱮᱫ ᱦᱚᱸ ᱚᱱᱠᱟᱜᱮ ᱡᱟᱦᱟᱸ ᱩᱛᱩ ᱡᱤᱱᱤᱥ ᱠᱚᱜᱮ ᱦᱟᱸᱜ ᱱᱤᱛ ᱫᱚ ᱦᱟᱸᱜ ᱵᱚᱨᱛᱚᱢᱟᱱ ᱢᱮᱱᱟᱜᱼᱟ ᱟᱨ ᱵᱮᱸᱜᱟᱲ ᱠᱚ ᱦᱩᱭᱮᱱ ᱥᱟᱹᱨᱩ ᱠᱚ ᱦᱩᱭᱮᱱ ᱱᱚᱣᱟ ᱠᱚ ᱦᱟᱸᱜ ᱡᱟᱹᱥᱛᱤ ᱱᱚᱛᱮ ᱫᱚ ᱦᱟᱸᱜ ᱠᱷᱮᱛᱤ ᱦᱩᱭ ᱟᱠᱟᱱᱟ ᱥᱟᱶᱛᱮ ᱡᱟᱦᱟᱸ ᱜᱷᱟᱝᱨᱟ ᱠᱚ᱾ ᱪᱮᱫ ᱠᱚ ᱢᱮᱛᱟᱜᱼᱟ ᱚᱱᱟ ᱫᱚ ᱦᱟᱸᱜ ᱜᱷᱟᱝᱨᱟ ᱥᱟᱶᱛᱮ ᱮ ᱪᱮᱫ ᱠᱚ ᱢᱮᱛᱟᱜᱼᱟ ᱦᱤᱲᱤᱧ ᱠᱮᱫ-ᱟᱹᱧ᱾ ᱚᱱᱟ ᱠᱚ ᱦᱟᱸᱜ ᱡᱟᱹᱥᱛᱤ ᱦᱟᱸᱜ ᱠᱷᱮᱛᱤ ᱦᱩᱭᱩᱜ-ᱟ ᱥᱟᱶᱛᱮ ᱵᱷᱤᱸᱰᱤ ᱱᱚᱶᱟ ᱠᱚ ᱦᱟᱸᱜ ᱡᱟᱹᱥᱛᱤ ᱦᱟᱸᱜ ᱱᱚᱛᱮ ᱫᱚ ᱦᱟᱸᱜ ᱪᱟᱥ ᱫᱚ ᱦᱩᱭᱩᱜ ᱠᱟᱱᱟ ᱦᱟᱸᱜ᱾ ᱡᱟᱦᱟᱸ ᱩᱛᱩ ᱡᱤᱱᱤᱥ ᱢᱮᱱ ᱞᱮᱠᱟ ᱫᱚ ᱱᱚᱛᱮ ᱫᱚ ᱱᱷᱟᱜ ᱡᱟᱹᱥᱛᱤ ᱜᱤ ᱩᱛᱩ ᱡᱤᱱᱤᱥ ᱠᱚ ᱪᱟᱥᱮᱫ ᱠᱟᱱᱟ᱾
ᱦᱳᱭ ᱦᱳᱭ᱾ ᱟᱪᱪᱷᱟ ᱜᱚᱝᱠᱮ ᱟᱯᱮ ᱠᱚ ᱥᱮᱫ ᱫᱚ ᱛᱚᱵᱮ ᱟᱺᱻ ᱡᱷᱟᱹᱯᱟᱹᱭ ᱫᱟᱜ ᱠᱟᱱᱟ ᱥᱮ ᱥᱮᱨᱢᱟ ᱫᱟᱜ ᱛᱮᱜᱮ ᱯᱮ ᱨᱚᱦᱚᱭᱮᱫ ᱠᱟᱱᱟ?
ᱱᱤᱛᱚ ᱥᱮᱨᱢᱟ ᱫᱟᱜ ᱛᱮᱜᱮ᱾
ᱟᱪᱪᱷᱟ ᱟᱪᱪᱷᱟ᱾ ᱡᱷᱟᱹᱯᱟᱹᱭ ᱫᱟᱜ ᱠᱚᱫᱚ ᱵᱟᱹᱱᱩᱜᱼᱟ ᱛᱚᱵᱮ?
ᱦᱩᱸ ᱢᱮᱱᱟᱜ ᱜᱮᱭᱟ᱾
ᱟᱪᱪᱷᱟ᱾
ᱚᱱᱟ ᱫᱚ ᱛᱚᱠᱷᱚᱱ ᱵᱟᱝ ᱦᱩᱭᱩᱜ ᱜᱮᱭᱟ᱾ ᱫᱟᱜ ᱢᱟ ᱛᱚᱠᱷᱚᱱ
ᱟᱪᱪᱷᱟ ᱟᱪᱪᱷᱟ᱾ ᱟᱞᱮ ᱠᱚᱥᱮᱫ ᱫᱚ ᱦᱟᱸᱜ, ᱟ ᱵᱟᱹᱲᱤᱡ ᱧᱚᱜ ᱟᱠᱟᱱ ᱛᱟᱞᱮᱭᱟ ᱵᱟᱸᱫᱷ ᱦᱟᱸᱜ, ᱚᱱᱟ ᱠᱷᱟᱹᱛᱤᱨ
ᱟ ᱵᱟᱝ ᱦᱤᱡᱩᱜ ᱠᱟᱱᱟ ᱦᱟᱸᱜ ᱫᱟᱜ᱾ ᱚᱱᱟ ᱠᱷᱟᱹᱛᱤᱨ ᱛᱮᱜᱮ ᱥᱮᱨᱢᱟ ᱫᱟᱜ ᱛᱮᱜᱮ ᱦᱟᱸᱜ ᱨᱚᱦᱚᱭ ᱵᱟᱲᱟ ᱠᱚ ᱦᱩᱭᱩᱜ ᱠᱟᱱᱟ ᱦᱟᱸᱜ᱾ ᱦᱳᱭ᱾ ᱛᱚᱵᱮ ᱟᱯᱮ ᱠᱚ ᱥᱮᱫ ᱫᱚ ᱛᱚᱵᱮ ᱟ ᱡᱟᱦᱟᱸ ᱟᱻ ᱪᱮᱫ ᱠᱚ ᱢᱮᱛᱟᱜᱼᱟ᱾ ᱥᱟᱱᱛᱟᱞᱤ ᱢᱤᱰᱤᱭᱟᱢ ᱡᱟᱦᱟᱸ ᱤᱥᱠᱩᱞ ᱠᱟᱱᱟ᱾ ᱚᱱᱟ ᱤᱥᱠᱩᱞ ᱠᱚᱫᱚ ᱢᱮᱱᱟᱜ ᱟᱥᱮ ᱵᱟᱝ ᱥᱟᱱᱛᱟᱞᱤ ᱢᱤᱰᱤᱭᱟᱢ ᱛᱮ?
ᱥᱟᱱᱛᱟᱞᱤ ᱢᱤᱰᱤᱭᱟᱢ ᱫᱚ ᱢᱤᱢᱤᱫᱴᱟᱝ ᱢᱮᱱᱟᱜ ᱛᱟᱞᱮᱭᱟ ᱪᱮᱫ? ᱪᱮᱫ?
ᱟᱪᱪᱷᱟ ᱟᱪᱪᱷᱟ᱾
ᱟᱨ ᱮᱢᱱᱤ ᱤᱥᱠᱩᱞ ᱫᱚ ᱵᱟᱹᱱᱩᱜᱼᱟ ᱫᱷᱟᱨ ᱯᱟᱥᱮ ᱨᱮ᱾ ᱥᱚᱨᱠᱟᱨᱤ ᱤᱥᱠᱩᱞ ᱛᱚ ᱮᱢᱱᱤ ᱵᱟᱝᱞᱟ ᱢᱤᱰᱤᱭᱟᱹᱢ ᱤᱝᱞᱤᱥ ᱢᱤᱰᱤᱭᱟᱹᱢ᱾
ᱟᱪᱪᱷᱟ ᱟᱪᱪᱷᱟ᱾
ᱛᱚᱵᱮ ᱟᱯᱮ ᱠᱚᱥᱮᱫ ᱫᱚ ᱚᱱᱠᱟ ᱤᱥᱠᱩᱞ ᱵᱟᱞᱟ ᱫᱚ ᱵᱟᱹᱱᱩᱜᱼᱟ?
ᱩᱦᱩᱜ ᱤᱥᱠᱩᱞ ᱵᱟᱞᱟ ᱫᱚ ᱵᱟᱝ ᱥᱠᱩᱞ ᱫᱚ ᱥᱟᱺᱜᱤᱧ ᱥᱮᱫ ᱨᱮᱤᱧ ᱯᱟᱲᱦᱟᱜ ᱛᱟᱦᱮᱸ ᱥᱮ ᱛᱚᱠᱷᱚᱱ ᱨᱮᱜᱮ ᱥᱤᱠᱟᱹᱣ ᱫᱚᱦᱚ ᱦᱩᱭ ᱟᱠᱟᱱᱟ ᱟᱨ ᱪᱮᱫ᱾
ᱟᱪᱪᱷᱟ ᱟᱪᱪᱷᱟ ᱟᱪᱷᱟ ᱟᱞᱮ ᱠᱚᱥᱮᱫ ᱦᱚᱸ ᱱᱚᱝᱠᱟ ᱟᱜ ᱵᱟᱝ ᱦᱩᱭ ᱩᱛᱟᱹᱨ ᱠᱟᱱᱟ ᱦᱟᱸᱜ ᱢᱮᱱᱠᱷᱟᱱ ᱦᱩᱭᱩᱜᱼᱟ ᱢᱮᱱᱛᱮ ᱵᱟᱰᱟᱭ ᱧᱟᱢ ᱠᱟᱱᱟ ᱦᱟᱜ᱾ ᱮᱸᱜ ᱡᱟᱦᱟᱸ ᱠᱟᱹᱴᱤᱡ ᱠᱷᱚᱱ ᱞᱟᱹᱴᱩ ᱫᱷᱟᱹᱵᱤᱡ ᱢᱮᱱᱠᱷᱟᱱ ᱱᱤᱛ ᱫᱚ ᱦᱟᱸᱜ ᱮᱸᱻ ᱡᱟᱦᱟᱸ ᱪᱮᱫ ᱠᱚ ᱢᱮᱛᱟᱜ ᱡᱟᱦᱟᱸ ᱥᱚᱝᱜᱚᱴᱷᱚᱱ ᱦᱚᱛᱮ ᱛᱮ ᱦᱟᱸᱜ, ᱠᱟᱹᱢᱤ ᱪᱟᱞᱟᱜ ᱠᱟᱱᱟ ᱦᱟᱸᱜ᱾ ᱡᱟᱦᱟᱸ ᱴᱮᱱ ᱠᱷᱚᱡ ᱴᱩᱣᱮᱞ ᱫᱷᱟᱹᱵᱤᱡ᱾ ᱛᱚ ᱴᱮᱱ ᱠᱷᱚᱡ ᱴᱩᱣᱮᱞ ᱫᱷᱟᱹᱵᱤᱡ ᱜᱤ ᱯᱟᱲᱦᱟᱣ ᱫᱟᱲᱮᱭᱟᱜᱼᱟ ᱦᱟᱱᱛᱮ ᱫᱚ ᱵᱟᱝ᱾ ᱞᱟᱹᱴᱩ ᱫᱷᱟᱹᱵᱤᱡ ᱦᱚᱸ ᱵᱟᱝ᱾ ᱠᱟᱹᱴᱤᱡ ᱠᱷᱚᱱ ᱦᱚᱸ ᱵᱟᱝ᱾ ᱚᱱᱠᱟ ᱦᱟᱸᱜ, ᱥᱤᱥᱴᱮᱢ ᱯᱟᱲᱟᱣ ᱟᱠᱟᱱ ᱛᱟᱞᱮᱭᱟ ᱦᱟᱸᱜ, ᱟᱞᱮ ᱫᱚ ᱦᱟᱸᱜ᱾
ᱚᱱᱟ ᱠᱷᱟᱹᱛᱤᱨ ᱛᱮ ᱮ ᱥᱟᱱᱛᱟᱞᱤ ᱢᱤᱰᱤᱭᱟᱢ ᱛᱮ ᱡᱟᱦᱟᱸ ᱟ ᱪᱮᱛᱟᱱ ᱫᱷᱟᱹᱵᱤᱡ ᱯᱟᱲᱦᱟᱣ ᱱᱚᱣᱟ ᱦᱚᱸ ᱵᱟᱝ, ᱯᱚᱥᱤᱵᱟᱹᱞ ᱵᱟᱝ ᱦᱩᱭᱩᱜ ᱠᱟᱱᱟ ᱦᱟᱸᱜ᱾ ᱱᱚᱝᱠᱟ ᱪᱮᱛᱟᱱ ᱫᱷᱟᱵᱤᱡ ᱮᱢ ᱯᱟᱲᱦᱟᱣ ᱠᱷᱟᱱ ᱫᱚ ᱮᱴᱟᱜ ᱡᱟᱭᱜᱟ ᱪᱟᱞᱟᱣ ᱦᱩᱭᱩᱜ ᱫᱚᱨᱠᱟᱨ, ᱱᱚᱛᱮ
ᱢᱤᱫᱴᱟᱝ ᱠᱟᱹᱴᱤᱠ ᱠᱷᱚᱱᱟᱜ ᱮᱢ ᱪᱮᱫ ᱤᱫᱤ ᱞᱮᱠᱷᱟᱱ ᱚᱱᱟ ᱫᱚᱢ ᱪᱤᱠᱟᱹᱭ ᱛᱟᱨᱟ ᱠᱮᱭᱟ᱾
ᱦᱳᱭ ᱦᱳᱭ ᱦᱳᱭ ᱡᱟᱦᱟ ᱞᱮᱠᱟ ᱟᱵᱚ ᱡᱟᱦᱟ ᱪᱮᱫᱠᱟ ᱫᱤᱠᱩᱣᱟᱜ ᱡᱟᱦᱟᱸ ᱵᱟᱝᱞᱟ ᱦᱩᱭᱮᱱ ᱤᱝᱞᱤᱥ ᱦᱩᱭᱮᱱ ᱥᱮ ᱦᱤᱱᱫᱤ ᱢᱤᱰᱤᱭᱟᱢ ᱦᱩᱭᱮᱱ ᱱᱚᱝᱠᱟ ᱯᱟᱲᱦᱟᱣ ᱦᱩᱭᱩᱜ ᱠᱟᱱᱟ᱾ ᱱᱚᱝᱠᱟ ᱜᱮ ᱦᱟᱸᱜ ᱡᱟᱦᱟᱸ ᱧᱮᱞ ᱛᱚᱨᱟ ᱜᱮᱢ ᱵᱩᱡᱷᱟᱹᱣᱟ, ᱱᱤᱛ ᱦᱟᱸᱜ ᱟᱵᱚ ᱥᱮ ᱚᱞᱪᱤᱠᱤ ᱥᱤᱥᱠᱨᱤᱯᱴ ᱛᱮ ᱡᱟᱦᱟᱸ ᱚᱞ ᱩᱥᱟᱨᱟ ᱢᱟᱱᱮ ᱤᱱᱟᱹᱜ ᱚᱞ ᱠᱚ ᱤᱥᱯᱤᱰᱤᱝ ᱤᱥᱯᱤᱰ ᱥᱟᱶᱛᱮ ᱧᱮᱞ ᱛᱚᱨᱟᱢ ᱱᱚᱣᱟ ᱠᱟᱱᱟ ᱢᱮᱱᱛᱮ ᱱᱚᱝᱠᱟ ᱵᱟᱝ ᱵᱩᱡᱷᱟᱹᱣ ᱧᱟᱢᱚᱜᱼᱟ ᱩᱥᱟᱹᱨᱟ᱾ ᱢᱮᱱᱠᱷᱟᱱ ᱡᱟᱦᱟᱸ ᱠᱟᱹᱴᱤᱡ ᱠᱷᱚᱱ ᱟᱢ ᱡᱟᱦᱟᱸᱟᱢ ᱯᱟᱲᱦᱟᱣᱟ, ᱥᱮ ᱚᱞᱟ ᱚᱱᱟ ᱫᱚ ᱦᱟᱸᱜ ᱡᱟᱦᱟᱸ ᱞᱮᱠᱟ ᱱᱤᱛ ᱯᱟᱲᱦᱟᱣᱚᱜ ᱠᱟᱱᱟ ᱵᱚᱱ ᱦᱟᱸᱜ ᱮᱴᱟᱜ ᱠᱚᱣᱟᱜ ᱛᱮ, ᱚᱱᱠᱟ ᱜᱮ ᱦᱟᱸᱜ ᱱᱚᱣᱟ ᱥᱟᱱᱛᱟᱞᱤ ᱢᱤᱰᱤᱭᱟᱢ ᱛᱮᱜᱮ ᱦᱟᱸᱜ ᱵᱩᱡᱷᱟᱹᱣ ᱧᱟᱢ ᱠᱚᱜᱼᱟ ᱦᱟᱸᱜ᱾
ᱦᱚᱸ
ᱟᱪᱪᱷᱟ ᱟᱯᱮ ᱠᱚᱥᱮᱫ ᱫᱚ ᱛᱚᱵᱮ ᱥᱟᱱᱛᱟᱞᱤ ᱢᱤᱰᱤᱭᱟᱢ ᱛᱮ ᱴᱮᱮᱴ ᱰᱤᱭᱮ ᱞᱮᱰ ᱠᱚᱫᱚ ᱵᱟᱝ ᱦᱩᱭᱩᱜᱭᱼᱟ?
ᱚᱸᱦᱚᱜ ᱟᱣᱨᱤ ᱦᱩᱭᱩᱜ ᱟᱛᱚ ᱱᱤᱛᱚᱜ ᱦᱚᱸ᱾
ᱟᱪᱪᱷᱟ, ᱟᱪᱪᱷᱟ᱾ ᱟᱞᱮ ᱠᱚᱥᱮᱫ ᱫᱚ ᱦᱟᱸᱜ ᱴᱮᱰ ᱫᱚ ᱦᱟᱸᱜ ᱦᱩᱭᱩᱜ ᱠᱟᱱᱟ ᱦᱟᱸᱜ᱾
ᱢᱮᱱᱠᱷᱟᱱ ᱰᱤᱞᱮᱰ ᱨᱮᱱᱟᱜ ᱠᱟᱛᱷᱟ ᱫᱚ ᱦᱟᱸᱜ ᱵᱟᱝ ᱟᱸᱡᱚᱢ ᱵᱟᱲᱟ ᱟᱠᱟᱱᱟ ᱦᱟᱸᱜ ᱴᱮᱰ ᱫᱚ ᱦᱟᱸᱜ ᱦᱩᱭᱩᱜ ᱠᱟᱱᱟ ᱯᱟᱞᱮ ᱦᱟᱸᱜ,